ᱦᱮᱞᱳ ᱦᱮᱸ ᱦᱮᱞᱳ
ᱦᱮᱞᱟᱹᱣ ᱡᱚᱦᱟᱨ ᱜᱮ ᱜᱚᱢᱠᱮ
ᱦᱮᱸ ᱨᱚᱲ ᱟᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱡᱚᱦᱟᱨ ᱜᱮ ᱪᱤᱠᱟᱹᱭ ᱫᱟᱢ
ᱪᱤᱠᱟᱹ ᱜᱮ ᱵᱟᱝ ᱫᱩᱲᱩᱵ ᱵᱟᱲᱟ ᱦᱩᱭ ᱟᱠᱟᱱᱟ
ᱚ ᱛᱚ ᱫᱟᱠᱟ ᱠᱚ ᱡᱚᱢ ᱦᱩᱭ ᱠᱟᱱᱟ ᱥᱮ ᱟᱹᱣᱨᱤ
ᱫᱟᱠᱟ ᱠᱚ ᱡᱚᱢ ᱦᱩᱭ ᱠᱟᱱᱟ ᱮᱱᱟᱱ ᱨᱮ ᱡᱚᱢ ᱦᱩᱭ ᱠᱟᱱᱟ
ᱚ ᱚ ᱛᱟᱦᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱮᱠᱷᱚᱱ ᱫᱚ?
ᱠᱟᱹᱢᱤ ᱠᱚ ᱮᱠᱷᱮᱱ ᱫᱚ ᱪᱮᱫ ᱜᱮ ᱵᱟᱝ ᱱᱚᱜ ᱚᱭ ᱚᱲᱟᱜ ᱠᱚᱨᱮ ᱜᱮ ᱠᱷᱮᱛ ᱠᱚᱨᱮ ᱫᱟᱜ ᱟᱜᱩᱭ ᱞᱟᱜᱟᱜ-ᱟ
ᱚ ᱫᱟᱜ ᱡᱟᱹᱲᱤ ᱠᱚ ᱪᱮᱫ ᱞᱮᱠᱟ ᱚᱱᱛᱮ
ᱫᱟᱜ ᱫᱟᱲᱮ ᱠᱚ ᱚᱱᱠᱟ ᱢᱚᱴᱟᱢᱩᱴᱤ ᱫᱚᱢᱮ ᱫᱚ ᱵᱟᱭ ᱫᱟᱜ ᱟᱠᱟᱫᱟ ᱱᱟᱥᱮ ᱱᱟᱥᱮ ᱦᱟᱞᱠᱟᱨ ᱢᱳᱫᱫᱷᱮ
ᱛᱟᱦᱚᱞᱮ ᱱᱚᱜᱼᱚᱭ ᱛᱚ ᱦᱮᱸ ᱱᱚᱛᱮ ᱦᱚᱸ ᱢᱟᱱᱮ ᱫᱟᱜ ᱫᱚᱭ ᱫᱟᱜ ᱠᱮᱫᱟ ᱚᱱᱠᱟ ᱢᱟᱱᱮ ᱚᱛ ᱵᱤᱡᱷᱟᱹᱜ ᱞᱮᱠᱟ ᱠᱷᱮᱛ ᱠᱚᱨᱮ ᱫᱚ ᱟᱣᱨᱤ ᱞᱟᱜᱟᱜ-ᱟ
ᱚ
ᱦᱮᱸ ᱛᱚ ᱛᱟᱦᱚᱞᱮ ᱪᱟᱥ ᱠᱟᱹᱢᱤ ᱠᱚᱫᱚ ᱯᱮ ᱟᱨᱟᱢᱵᱚ ᱠᱮᱫᱟ ᱥᱮ ᱟᱹᱣᱨᱤ
ᱪᱟᱥ ᱠᱟᱹᱢᱤ ᱠᱚᱫᱚ ᱟᱹᱣᱨᱤ ᱟᱨᱟᱢ ᱵᱚᱭ ᱦᱩᱭᱩᱜᱼᱟ ᱫᱟᱜ ᱜᱮ ᱵᱟᱭ ᱫᱟᱜ ᱠᱟᱫᱟ ᱚᱱᱠᱟ ᱵᱩᱡ ᱠᱮᱫᱟᱢ ᱫᱟᱜ ᱟᱹᱣᱨᱤ ᱞᱟᱜᱟᱜᱼᱟ
ᱟᱫᱚ ᱪᱮᱫ ᱠᱚᱢ ᱪᱤᱠᱟ ᱵᱟᱲᱟᱭ ᱫᱟ ᱚᱲᱟᱜ ᱨᱮᱫᱚ
ᱦᱮᱸ ᱮᱠᱷᱚᱱ ᱫᱚ ᱚᱲᱟᱜ ᱨᱮᱜᱮ ᱰᱟᱝᱨᱤ ᱢᱮᱨᱚᱢ ᱠᱚ ᱜᱩᱯᱤ ᱵᱟᱲᱟ ᱦᱩᱭᱩᱜ ᱠᱟᱱᱟ ᱪᱟᱥ ᱠᱚᱢᱟ ᱚᱱᱠᱟ ᱟᱹᱣᱨᱤ ᱟᱨᱟᱢ ᱵᱚᱜ-ᱟ ᱚᱱᱠᱟ ᱢᱟᱨᱟᱝ ᱧᱚᱜ ᱵᱟᱭ ᱫᱟᱜ ᱟᱠᱟᱫ ᱛᱮ ᱚᱲᱟᱜ ᱠᱚᱨᱮ ᱵᱟᱲᱟ ᱦᱩᱭᱩᱜ ᱠᱟᱱᱟ
ᱮᱸ ᱪᱟᱥ ᱠᱟᱹᱢᱤ ᱫᱚ ᱟᱹᱣᱨᱤ ᱞᱮ ᱫᱷᱩᱨᱟᱹᱜ ᱟᱞᱮ ᱦᱟᱸᱜ ᱫᱟᱜ ᱢᱚᱡᱽ ᱛᱮ ᱵᱟᱝ ᱞᱟᱜᱟᱣ ᱞᱮᱱᱠᱟᱡ ᱫᱚ ᱨᱚᱲ ᱵᱟᱝ ᱟᱸᱡᱚᱢᱚᱜ ᱠᱟᱱᱟ ᱢᱚᱥᱽᱛᱮ ᱨᱚᱲ ᱢᱚᱸᱥᱽ ᱛᱮ ᱵᱟᱝ ᱟᱸᱡᱚᱢᱚᱜ ᱠᱟᱱ ᱦᱮᱸ ᱱᱤᱛᱚᱜ ᱫᱚ ᱟᱸᱡᱚᱢᱚᱜ ᱠᱟᱱᱟ
ᱥᱮᱨᱢᱟ ᱨᱮ ᱢᱤᱫ ᱫᱷᱟᱣ ᱜᱮ ᱱᱤᱛᱚᱜ ᱫᱚ ᱢᱤᱫ ᱫᱷᱟᱣ ᱜᱮᱞᱮ ᱪᱟᱥ ᱛᱟᱸᱦᱮᱱ ᱜᱮᱭᱟ ᱦᱳᱭ ᱱᱤᱭᱟᱹ ᱟᱥᱟᱲ ᱥᱨᱟᱵᱚᱱ ᱥᱮᱡᱽ ᱵᱚᱨᱥᱟ ᱨᱮᱱᱟᱜ ᱵᱚᱱ ᱦᱩᱸ ᱢᱤᱫ ᱫᱷᱟᱣ ᱜᱮ
ᱥᱮᱨᱢᱟ ᱡᱟᱹᱲᱤ ᱫᱟᱜ ᱵᱷᱚᱨᱥᱟ ᱜᱮ ᱦᱮᱸ ᱟᱞᱮ ᱦᱚᱸ ᱢᱤᱫ ᱫᱷᱟᱣ ᱜᱮ ᱥᱮᱨᱢᱟ ᱨᱮ ᱦᱮᱸ ᱦᱮᱸ ᱚᱱᱠᱟ ᱥᱮᱞᱳ ᱥᱮ ᱢᱤᱱᱤ ᱠᱚᱨᱮᱱᱟᱜ ᱵᱮᱵᱚᱥᱛᱟ
ᱱᱚᱛᱮ ᱫᱚ ᱚᱝᱠᱟ ᱠᱮᱱᱮᱞ ᱱᱟᱹᱜ ᱥᱮᱞᱚ ᱤᱭᱟᱹ ᱢᱤᱱᱤ ᱤᱭᱟᱹ ᱠᱚᱨᱮᱱᱟᱜ ᱫᱚ ᱥᱩᱵᱤᱫᱷᱟ ᱵᱟᱹᱱᱩᱜ ᱠᱟᱜᱼᱟ ᱱᱚᱛᱮ ᱫᱚ ᱥᱤᱨᱢᱟ ᱡᱟᱹᱲᱤ ᱫᱟᱜ ᱛᱮᱜᱮ ᱡᱟᱦᱟ ᱛᱤᱱᱟᱹᱜ ᱨᱚᱦᱚᱭ ᱦᱩᱭᱮᱱᱟ ᱤᱱᱟᱹ ᱠᱚᱜᱮ
ᱨᱚᱲᱮᱢ ᱟᱸᱡᱚᱢ ᱫᱟ
ᱦᱮᱸ
ᱦᱮᱞᱳ ᱢᱮᱱᱫᱟᱹᱧ ᱚᱝᱠᱟ ᱠᱮᱱᱮᱞ ᱠᱚᱨᱮᱱᱟᱜ ᱥᱩᱵᱤᱫᱷᱟ ᱫᱚ ᱵᱟᱹᱱᱩᱜᱼᱟ
ᱜᱮᱢᱮᱨ ᱠᱚᱨᱮ ᱥᱩᱵᱤᱫᱷᱟ ᱱᱟᱹᱜ ᱫᱚ ᱱᱚᱸᱛᱮ ᱫᱚ ᱵᱟᱹᱱᱩᱜ ᱠᱟᱜᱼᱟ ᱥᱮᱨᱢᱟ ᱡᱟᱹᱲᱤ ᱫᱟᱜ ᱛᱮᱜᱮ ᱚᱱᱟᱜᱮ ᱨᱚᱦᱚᱭ ᱚᱱᱟ ᱛᱮᱜᱮ ᱴᱟᱹᱜ ᱚᱱᱠᱟ ᱥᱩᱵᱤᱫᱷᱟ ᱵᱟᱹᱱᱩᱜᱼᱟ
ᱦᱩᱸ ᱩᱸ ᱟᱨ ᱛᱟᱦᱚᱞᱮ ᱚᱱᱟ ᱵᱟᱫᱽ ᱠᱟᱛᱮᱜ ᱚᱲᱟᱜ ᱠᱚᱨᱮ ᱪᱮᱜ ᱠᱟᱹᱢᱤ ᱵᱟᱲᱟᱭ ᱦᱩᱭᱩᱜ ᱠᱟᱱᱟ
ᱚᱲᱟᱜ ᱠᱚᱨᱮ ᱫᱚ ᱮᱠᱷᱟᱱ ᱚᱲᱟᱜ ᱠᱚᱨᱮᱜ ᱜᱮ ᱚᱲᱟᱜ ᱠᱚᱨᱮ ᱫᱚ ᱵᱟᱹᱱᱩᱜ ᱠᱟᱹᱜᱼᱟ ᱪᱮᱜ ᱜᱮ ᱱᱚᱲᱟᱜ ᱠᱚᱨᱮ ᱠᱟᱹᱢᱤ ᱪᱟᱵᱟ ᱦᱮᱡ ᱱᱟ
ᱛᱟᱦᱚᱞᱮ ᱚᱝᱠᱟ ᱟᱯᱮᱥᱮᱜ ᱮᱸ ᱪᱮᱜ ᱠᱚ ᱡᱚ ᱵᱮᱞᱮ ᱠᱚ ᱧᱟᱢᱚᱜ ᱜᱮᱭᱟ
ᱡᱚ ᱵᱮᱞᱮ ᱦᱟᱸ ᱫᱚ ᱧᱟᱢᱚᱜ ᱜᱮᱭᱟ ᱱᱩᱝᱠᱩ ᱩᱞ ᱠᱟᱱᱴᱷᱟᱲ ᱵᱟᱹᱨᱩ ᱠᱩᱫᱽ ᱛᱟᱞᱮ ᱠᱷᱤᱡᱩᱨ ᱟᱨ ᱪᱮᱜ ᱠᱚ ᱦᱮᱱᱟᱜᱼᱟ ᱦᱮᱸ ᱡᱚᱛᱚ ᱞᱮᱠᱟ ᱜᱮ ᱧᱟᱢᱚᱜ ᱠᱟᱱ ᱜᱮᱭᱟ ᱢᱮᱞᱮᱜ ᱛᱟᱨᱚᱵᱽ ᱢᱮᱨᱟᱜ
ᱦᱳᱭ
ᱚᱱᱛᱮ ᱫᱚ ᱪᱤᱜ ᱠᱚ ᱦᱮᱱᱟᱜᱼᱟ ᱚᱱᱛᱮ
ᱦᱮᱸ ᱱᱚᱛᱮ ᱦᱚᱸ ᱧᱟᱢᱚᱜ ᱜᱮᱭᱟ ᱛᱤᱨᱤᱞ ᱛᱤᱨᱤᱞ ᱠᱚ ᱛᱟᱨᱚᱵᱽ ᱠᱚ ᱵᱟᱨᱩ ᱵᱤᱞᱤ ᱠᱚ ᱩᱞ ᱵᱤᱞᱤ ᱠᱚ
ᱦᱮᱸ
ᱦᱮᱸ ᱟᱨᱦᱚᱸ ᱧᱟᱢᱚᱜ ᱜᱮᱭᱟ ᱠᱟᱹᱡᱩ ᱵᱟᱫᱟᱢ ᱢᱮᱨᱞᱮᱜ ᱛᱟᱨᱚᱵ ᱚᱝᱠᱟᱱᱟᱜ ᱡᱚ ᱟᱨᱦᱚᱸ ᱢᱮᱱᱟᱜ ᱜᱮᱭᱟᱫᱚ ᱩᱱᱟᱹᱜ ᱧᱩᱛᱩᱢ ᱠᱚ ᱵᱟᱲᱟᱭ ᱦᱩᱸ ᱟᱨ ᱛᱟᱦᱚᱞᱮ ᱚᱝᱠᱟ ᱟᱯᱮ ᱚᱱᱛᱮ ᱵᱚᱞ ᱠᱚᱯᱮ ᱠᱷᱮᱞ ᱜᱮᱭᱟ ᱥᱮ ᱵᱟᱝ
ᱵᱚᱞ ᱠᱚ ᱠᱷᱮᱞᱚᱱ ᱛᱟᱦᱮᱱ ᱜᱮᱭᱟ ᱞᱮ ᱛᱤᱥ
ᱚᱸ
ᱯᱨᱟᱭ ᱦᱩᱭᱩᱜᱼᱟ
ᱚᱸ ᱢᱟᱱᱮ ᱟᱭᱩᱵ ᱵᱮᱲᱟ ᱯᱮ ᱯᱤᱠᱴᱤᱥ ᱜᱮᱭᱟ ᱫᱤᱱᱟᱹᱢ ᱦᱤᱞᱳᱜ ᱜᱮ ᱦᱮᱞᱳ
ᱦᱮᱸ ᱫᱤᱱᱟᱹᱢ ᱛᱤᱥᱮᱫ ᱵᱟᱝ ᱡᱚᱢ
ᱦᱮᱸ ᱛᱚ ᱚᱱᱠᱟ ᱦᱮᱸ ᱟᱸᱡᱚᱢᱚᱜ ᱠᱟᱱᱟ᱾ ᱢᱮᱱᱫᱤᱧ ᱚᱱᱠᱟ ᱟᱹᱛᱩ ᱨᱮᱱᱟᱜ ᱴᱤᱢ ᱛᱮᱯᱮ ᱠᱷᱮᱞ ᱛᱟᱦᱮᱱ ᱜᱮᱭᱟ ᱥᱮ ᱚᱱᱠᱟ, ᱦᱟᱱᱟ ᱱᱟᱣᱟ ᱟᱹᱛᱩ ᱨᱮ ᱥᱟ ᱢᱮᱥᱟ ᱠᱟᱛᱮᱜ ᱯᱮ ᱠᱷᱮᱞᱳᱰ ᱜᱮᱭᱟ᱾
ᱟᱹᱛᱩ ᱨᱮᱱᱟᱜ ᱴᱤᱢ ᱜᱮ ᱟᱫᱚ ᱠᱟᱹᱴᱤᱡ ᱠᱟᱹᱴᱤᱡ ᱟᱹᱛᱩ ᱫᱚ ᱱᱚᱛᱮ ᱫᱚ ᱟᱫᱚ᱾ ᱢᱤᱫᱴᱮᱱ ᱵᱟᱨᱭᱟ ᱟᱹᱛᱩ ᱢᱮᱥᱟᱞ ᱠᱟᱛᱮᱫ ᱠᱷᱮᱞᱚᱱ ᱦᱩᱭᱩᱜ
ᱚᱸ ᱟᱪᱪᱷᱟ ᱛᱟᱦᱚᱞᱮ ᱚᱱᱠᱟ ᱟᱯᱮᱥᱮᱫ ᱫᱚ ᱱᱚ ᱡᱚᱱ ᱠᱟᱛᱮᱜ ᱠᱷᱮᱞ ᱦᱩᱭᱩᱜ ᱜᱮᱭᱟ, ᱥᱮ ᱚᱱᱠᱟ ᱮᱜᱟᱨᱚ ᱡᱚᱱ ᱠᱟᱛᱮᱜ?
ᱡᱚᱛᱚ ᱦᱚᱸ ᱢᱮᱱᱟᱜᱼᱟ ᱱᱚ ᱡᱚᱱ ᱱᱚ ᱡᱚᱱ ᱠᱟᱛᱮ ᱠᱷᱮᱞ ᱮᱜᱟᱨᱚ ᱡᱚᱱ ᱠᱟᱛᱮᱫ ᱦᱚᱸ
ᱦᱮᱸ
ᱡᱚᱛᱚ ᱨᱚᱠᱚᱢ ᱜᱮ ᱚᱱᱟ ᱡᱩᱫᱤ ᱜᱚᱪᱟ ᱠᱟᱹᱴᱤᱡ ᱛᱟᱦᱮᱱ ᱠᱷᱟᱱ ᱚᱱᱟ ᱡᱚᱠᱷᱮᱡ
ᱦᱮᱸ ᱦᱮᱸ ᱮᱠᱫᱚᱢ ᱮᱠᱚᱢ, ᱟᱫᱚ ᱜᱚᱰᱟ ᱠᱟᱹᱴᱤᱡ ᱛᱟᱦᱮᱱ ᱠᱷᱟᱡ ᱫᱚ ᱱᱚ ᱡᱚᱱ ᱠᱟᱛᱮᱫ ᱠᱚ ᱠᱷᱮᱞ ᱦᱚᱪᱚᱭᱟ᱾ ᱟᱨ ᱰᱷᱮᱨ ᱥᱟᱦᱤᱡ ᱦᱚᱲ ᱠᱚ ᱛᱟᱦᱮᱱ ᱠᱷᱟᱡ ᱫᱚ ᱮᱜᱟᱨᱚ ᱡᱚᱢ ᱠᱟᱛᱮᱫ᱾ ᱛᱚ ᱟᱯᱮ ᱚᱱᱠᱟ ᱟᱛᱳ ᱨᱮᱯᱮ ᱠᱷᱮᱞ ᱦᱚᱪᱚᱭ ᱜᱮᱭᱟ᱾
ᱦᱮᱸ ᱱᱚᱜᱼᱭ ᱦᱟᱸᱜ ᱦᱤᱡᱩᱜ ᱠᱟᱱ ᱦᱟᱸᱜ ᱟᱜᱚᱥᱴ ᱪᱚᱫᱫᱚ ᱯᱚᱱᱨᱚ ᱟᱜᱚᱥᱴ ᱠᱷᱮᱞ ᱦᱚᱪᱚᱭ ᱦᱩᱭᱩᱜᱼᱟ᱾
ᱦᱮᱸ
ᱟᱞᱮᱱᱱᱚᱰᱮ ᱫᱚ ᱵᱚᱪᱷᱚᱨ ᱨᱮ ᱢᱤᱫ ᱫᱷᱟᱣ ᱜᱮ ᱠᱷᱮᱞ ᱦᱚᱪᱚᱭ ᱦᱩᱭᱩᱜ ᱠᱟᱱᱟ᱾ ᱮᱢᱱᱤ ᱫᱤᱱ ᱨᱮᱫᱚ ᱵᱟᱝ᱾
ᱚᱝᱠᱟ ᱚ ᱚᱱᱠᱟ ᱯᱷᱩᱴᱵᱚᱞ ᱵᱟᱫ ᱠᱟᱛᱮᱫ ᱟᱨ ᱪᱮᱫ ᱠᱚ? ᱠᱷᱮᱞ ᱜᱮᱭᱟᱢ ᱥᱮ ᱠᱩᱥᱤᱭᱟᱜ ᱟᱢ?
ᱯᱷᱩᱴᱵᱚᱞ ᱵᱟᱫᱮ ᱱᱚᱝᱠᱟ ᱚᱱᱠᱟ ᱨᱟᱵᱟᱝ ᱫᱤᱱ ᱠᱨᱤᱠᱮᱴ ᱠᱚ ᱠᱷᱮᱞ ᱵᱟᱲᱟᱭ ᱦᱩᱭᱩᱜ ᱛᱟᱦᱮᱱᱟ᱾
ᱚ ᱚᱱᱟ ᱫᱚ ᱮᱢᱱᱤ ᱯᱮᱠᱴᱤᱥ ᱵᱟᱲᱟ ᱜᱮ ᱚᱱᱠᱟ ᱢᱮᱪ ᱠᱚᱨᱮ ᱫᱚ ᱵᱟᱝᱯᱮ ᱠᱷᱮᱞ ᱟᱠᱟᱫᱟ᱾
ᱵᱟᱝ ᱢᱮᱪ ᱠᱚᱨᱮ ᱫᱚ ᱵᱟᱝ ᱮᱢᱱᱤ ᱯᱨᱮᱠᱴᱤᱥ ᱵᱟᱲᱟ ᱜᱮ ᱜᱚᱰᱟ ᱠᱚ ᱨᱮ ᱠᱷᱮᱞ ᱦᱩᱭᱩᱜ ᱛᱟᱦᱮᱱᱟ᱾
ᱚ
ᱟᱨ ᱠᱷᱮᱞ ᱫᱚ ᱵᱟᱝ ᱦᱩᱭᱩᱜ ᱛᱟᱦᱮᱫ
ᱚ ᱛᱟᱦᱞᱮ ᱚᱱᱠᱟ ᱟᱯᱮ ᱥᱮᱫ ᱚᱱᱠᱟ ᱫᱟᱬᱟᱱ ᱡᱟᱭᱜᱟ
ᱢᱟᱥᱮ ᱱᱚᱛᱮ ᱫᱟᱬᱟᱱ ᱡᱟᱭᱜᱟ ᱫᱚ ᱱᱮ ᱥᱩᱨ ᱠᱚᱨᱮ ᱦᱮᱱᱟᱜ ᱟᱠᱟᱫ ᱜᱮᱭᱟ᱾ ᱥᱩᱥᱩᱱᱤᱭᱟᱹ ᱯᱟᱦᱟᱲ ᱠᱚ ᱢᱮᱱᱟᱜᱼᱟ, ᱥᱩᱥᱩᱱᱤᱭᱟᱹ ᱯᱟᱦᱟᱲ ᱱᱚᱛᱮ ᱯᱩᱨᱩᱞᱤᱭᱟᱹ ᱥᱮᱫ᱾ ᱡᱚᱭᱪᱚᱱᱰᱤ ᱯᱟᱦᱟᱲ ᱚᱡᱳᱫᱽᱫᱷᱟ ᱯᱟᱦᱟᱲ᱾ ᱥᱩᱨ ᱠᱚᱨᱮ ᱫᱚ ᱤᱱᱟᱹ ᱠᱚᱜᱮ ᱫᱟᱬᱟᱱ ᱡᱟᱭᱜᱟ᱾ ᱫᱚ ᱦᱮᱱᱟᱜᱼᱟ ᱟᱫᱚ ᱦᱟᱜ ᱵᱟᱹᱧ ᱧᱮᱞ ᱠᱟᱫᱟ ᱤᱧ ᱦᱚᱸ ᱦᱮᱱᱟᱜ ᱜᱮᱭᱟ
ᱚ ᱟᱪᱪᱷᱟ ᱛᱚ ᱚᱱᱟ ᱠᱚ ᱡᱟᱭᱜᱟ ᱫᱚ ᱪᱟᱞᱟᱣ ᱵᱟᱲᱟ ᱦᱩᱭ ᱮᱱᱟ ᱥᱮ ᱵᱟᱝ?
ᱪᱟᱞᱟᱣ ᱵᱟᱲᱟ ᱟᱠᱟᱱ ᱜᱮᱭᱟ ᱢᱤᱫ ᱫᱷᱟᱣ ᱠᱟᱛᱮᱫ ᱫᱚ᱾
ᱚ
ᱚᱱᱛᱮ ᱫᱚ ᱪᱮᱫ ᱠᱚ ᱦᱮᱱᱟᱜᱼᱟ ᱫᱟᱬᱟᱱ ᱡᱟᱭᱜᱟ? ᱚᱱᱛᱮ ᱟᱯᱮ ᱥᱮᱫ
ᱚᱱᱠᱟ ᱵᱩᱨᱩ ᱠᱚᱫᱚ ᱪᱮᱫ ᱦᱚᱸ ᱚᱱᱠᱟ ᱵᱟᱹᱱᱩᱜ ᱜᱮ ᱧᱮᱞ ᱫᱚ, ᱦᱮᱸ ᱵᱟᱝ
ᱵᱟᱦᱟ ᱥᱚᱦᱨᱟᱭ ᱯᱚᱨᱚᱵᱽ ᱫᱚ ᱢᱟᱱᱟᱣ ᱜᱮᱭᱟ ᱥᱮ ᱵᱟᱝ?
ᱦᱮᱸ ᱵᱟᱦᱟ ᱥᱚᱦᱨᱟᱭ ᱯᱚᱨᱚᱵᱽ ᱠᱚᱫᱚ ᱢᱟᱱᱟᱣ ᱜᱮ ᱦᱩᱭᱩᱜ ᱜᱮᱭᱟ᱾ ᱦᱮᱸ ᱵᱟᱦᱟ ᱫᱚ
ᱟᱞᱮ ᱱᱚᱛᱮ ᱦᱚᱸ
ᱦᱮᱸ ᱵᱟᱦᱟ ᱫᱚ ᱯᱮ ᱫᱤᱱ ᱥᱚᱦᱨᱟᱭ ᱫᱚ ᱢᱚᱬᱮ ᱫᱤᱱ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱟᱨ ᱵᱟᱦᱟ ᱫᱚ ᱯᱷᱟᱹᱜᱩᱱ ᱵᱚᱸᱜᱟ ᱨᱮ ᱦᱮᱸ ᱟᱨ ᱟᱯᱮ ᱥᱮᱫ ᱫᱚ ᱢᱟᱱᱟᱣ ᱛᱟᱦᱮᱱ ᱜᱮᱭᱟᱯᱮ
ᱦᱮᱸ ᱟᱞᱮ ᱦᱚᱸ ᱚᱱᱟ ᱛᱟᱦᱮᱱ
ᱮ ᱟᱯᱮ ᱫᱚ ᱛᱤᱥ ᱡᱚᱠᱷᱚᱱ ᱯᱮ ᱢᱟᱱᱟᱣ ᱜᱮᱭᱟ ᱚᱠᱟ ᱥᱩᱢᱚᱭ
ᱦᱩᱸ ᱵᱟᱦᱟ ᱫᱚ ᱯᱷᱟᱹᱜᱩᱱ ᱵᱚᱸᱜᱟ ᱟᱨ ᱥᱚᱦᱨᱟᱭ ᱫᱚ ᱥᱚᱨᱦᱟᱭ ᱵᱚᱸᱜᱟ ᱜᱮ
ᱚ ᱦᱮᱸ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱥᱚᱨᱦᱟᱭᱚᱜᱼᱟ ᱟᱨ ᱟᱫᱚᱢ ᱫᱚ ᱱᱚᱝᱠᱟ ᱦᱚᱸ ᱟᱸᱡᱚᱢ ᱟᱠᱟᱱᱟ ᱥᱮ ᱧᱮᱞ ᱠᱟᱱᱟ ᱡᱮ ᱦᱮᱸ ᱦᱮᱸ ᱦᱮᱸ ᱯᱩᱥ ᱵᱚᱸᱜᱟ ᱠᱚ ᱥᱚᱦᱨᱟᱭᱚᱜ-ᱟ ᱟᱨ ᱚᱱᱠᱟ ᱫᱟᱸᱥᱟᱭ ᱮᱱᱮᱡ ᱠᱚ ᱦᱩᱭᱩᱜ ᱜᱮᱭᱟ ᱟᱯᱮ ᱥᱮᱫ ᱫᱟᱸᱥᱟᱭ ᱫᱟᱬᱟᱱ
ᱦᱩᱸ ᱫᱟᱸᱥᱟᱭ ᱫᱟᱲᱟᱱ ᱠᱚ ᱦᱩᱭᱩᱜ ᱜᱮᱭᱟ ᱟᱞᱮ ᱥᱮᱱ
ᱚ ᱢᱟᱱᱮ ᱫᱟᱸᱥᱟᱭ ᱫᱟᱬᱟᱱ ᱫᱚ ᱟᱯᱮ ᱫᱚ ᱪᱮᱫ ᱞᱮᱠᱟ ᱥᱟᱡᱽ ᱥᱟᱯᱷᱟ ᱠᱟᱛᱮᱫ ᱯᱮ ᱪᱟᱞᱟᱜ ᱛᱟᱦᱮᱱᱟ
ᱪᱮᱫ ᱞᱮᱠᱟᱧ ᱞᱟᱹᱭ ᱟᱢᱟ ᱥᱟᱡᱽ ᱥᱟᱯᱲᱟᱣ ᱮᱠᱞᱟ ᱛᱮᱢ ᱮᱱᱮᱡ ᱥᱟᱵ
ᱟᱨ ᱛᱤᱱ ᱫᱤᱱ ᱯᱮ ᱫᱟᱸᱥᱟᱭ ᱮᱱᱮᱡ ᱫᱚ ᱛᱤᱱ ᱫᱤᱱ ᱯᱮ ᱫᱟᱲᱟᱭ ᱜᱮᱭᱟ
ᱫᱟᱸᱥᱟᱭ ᱮᱱᱮᱢ ᱯᱮ ᱫᱤᱱ
ᱚ